ᱦᱮᱞᱳ
ᱦᱮᱞᱳ
ᱦᱮᱞᱟᱹᱜ
ᱦᱮᱞᱳ
ᱦᱮᱞᱳ
ᱦᱮᱞᱳ
ᱡᱚᱦᱟᱨ ᱜᱮ ᱜᱚᱝᱠᱮ ᱞᱟᱭ ᱯᱮ
ᱞᱟᱹᱭ ᱫᱤᱧ ᱨᱚᱲ ᱟᱸᱡᱚᱢᱚᱜ ᱠᱟᱱᱟ?
ᱪᱮᱜ ᱠᱟ ᱢᱮᱱᱟᱜ ᱦᱮᱞᱳ
ᱦᱮᱞᱳ
ᱞᱟᱹᱭ ᱫᱟᱞᱤᱧ ᱨᱚᱲ ᱟᱸᱡᱚᱢᱚᱜ ᱠᱟᱱᱟ?
ᱦᱮᱸ
ᱟᱪᱪᱷᱟ ᱟᱪᱪᱷᱟ ᱟᱹᱵᱤᱱ ᱠᱟᱹᱴᱤᱜ ᱵᱟᱭᱨᱮ ᱥᱮᱫ ᱨᱮ ᱪᱟᱞᱟᱜ ᱵᱤᱱ ᱥᱮ ᱠᱟᱹᱴᱤᱜ, ᱨᱚᱲ ᱠᱚ ᱟᱸᱡᱚᱢᱚᱜ ᱠᱟᱱᱟ,
ᱚ ᱵᱟᱭᱨᱮ ᱥᱮᱜ ᱞᱤᱧ ᱪᱟᱜ ᱠᱟᱱᱟ ᱴᱤ
ᱦᱩᱸ ᱛᱚ
ᱦᱮᱞᱳ
ᱱᱤᱱᱛᱳᱜ ᱞᱟᱹᱭ ᱵᱤᱱ ᱪᱮ ᱪᱮᱜᱵᱤᱱ ᱞᱟᱹᱭ
ᱚᱪᱪᱷᱟ ᱞᱟᱹᱭ ᱫᱟᱞᱤᱧ ᱡᱚᱢ ᱵᱟᱲᱟ ᱠᱚ ᱦᱳᱭᱱᱟ?
ᱡᱚᱢ ᱵᱟᱲᱟ ᱠᱚᱫᱚ ᱦᱟᱯᱮ ᱱᱤᱛᱳᱜ ᱫᱚ ᱫᱩᱲᱩᱜ ᱟᱠᱟᱱ ᱜᱮᱭᱟᱞᱤᱧ᱾
ᱟᱪᱪᱷᱟ ᱟᱪᱪᱷᱟ ᱚᱠᱟᱨᱮ ᱢᱮᱱᱟᱜ ᱵᱤᱱᱟ ᱛᱮ?
ᱦᱩᱸ
ᱟᱹᱵᱤᱱ ᱫᱚ ᱚᱠᱟᱨᱮ ᱢᱮᱱᱟᱜ ᱵᱤᱱᱟ ᱟᱸᱪ ᱟᱪᱪᱷᱟ ᱟᱪᱪᱷᱟ ᱟᱪᱪᱷᱟ ᱱᱟᱯᱟᱭ ᱵᱟᱲᱟ ᱜᱮᱛᱚ?
ᱦᱩᱸ
ᱱᱟᱯᱟᱭ ᱵᱟᱲᱟ ᱜᱮᱛᱚ?
ᱦᱩᱸ ᱱᱟᱯᱟᱭ ᱜᱮ᱾
ᱚ ᱪᱟ ᱪᱷᱟ
ᱵᱮᱱ ᱫᱚ ᱛᱟᱦᱞᱮ ᱪᱤᱜ ᱠᱟ ᱢᱮᱱᱟᱜ ᱵᱮᱱᱟ ᱵᱮᱱ ᱫᱚ?
ᱦᱮ ᱟᱞᱤᱧ ᱦᱚᱸ ᱦᱮᱸ ᱟᱹᱞᱤᱧ ᱦᱚᱸ ᱱᱟᱯᱟᱭ ᱜᱮ᱾
ᱦᱩᱸ
ᱦᱮᱸ ᱛᱚ᱾ ᱟᱨ ᱞᱟᱹᱭ ᱫᱟᱞᱤᱧ ᱛᱟᱦᱚᱞᱮ ᱛᱮᱦᱮᱧᱟᱜ ᱫᱟᱜ ᱡᱟᱹᱲᱤ ᱠᱚᱫᱚ ᱪᱮᱫ ᱠᱟ ᱦᱩᱭ ᱠᱟᱱᱟ ᱥᱮ ᱵᱟᱭ ᱫᱟᱜ ᱡᱟᱹᱲᱤᱭ ᱠᱟᱫᱟ?
ᱛᱮᱦᱮᱧ ᱫᱟᱜᱡᱟᱹᱲᱤ ᱠᱟᱜ ᱜᱮᱭᱟᱭ ᱱᱤᱛ
ᱟᱪᱪᱷᱟ ᱟᱪᱪᱷᱟ᱾ ᱚᱠᱟᱞᱮᱠᱟ ᱫᱟᱜ ᱡᱟᱹᱲᱤ ᱦᱩᱭᱮᱱᱟ ᱢᱟᱱᱮ ᱫᱚᱢᱮ ᱥᱮ ᱠᱚᱢ ᱜᱮ?
ᱦᱩᱜ ᱫᱚᱢᱮ᱾
ᱟᱪᱪᱷᱟ ᱟᱪᱪᱷᱟ ᱦᱩᱲᱩ ᱨᱚᱦᱚᱭ ᱠᱚᱫᱚ ᱮᱦᱚᱵ ᱠᱟᱫᱟ ᱯᱮ ᱥᱮ ᱵᱟᱝ ᱜᱮ? ᱦᱳᱲᱳ ᱠᱚᱫᱚ ᱯᱮ ᱨᱚᱦᱚᱭ ᱫᱟ ᱥᱮ ᱵᱟᱝ ᱜᱮ ᱛᱟᱦᱚᱞᱮ?
ᱨᱚᱦᱚᱭᱮᱫ ᱜᱮᱭᱟᱞᱮ᱾
ᱟᱪᱪᱷᱟ ᱟᱪᱪᱷᱟ᱾
ᱟᱯᱮ ᱫᱚᱯᱮ ᱨᱚᱦᱚᱭᱮᱫ ᱜᱮᱭᱟ ᱥᱮ ᱵᱟᱝ?
ᱦᱮᱸ ᱟᱞᱮ ᱦᱚᱸᱞᱮ ᱨᱚᱦᱚᱭᱮᱫᱟ ᱾
ᱚ᱾
ᱦᱮᱸᱛᱚ᱾ ᱟᱯᱮ ᱥᱮᱫ ᱫᱚ ᱪᱮᱫ ᱠᱚ ᱢᱮᱱᱟᱜ-ᱟ ᱵᱤᱨ ᱵᱩᱨᱩ? ᱠᱚ ᱱᱟᱹᱭ ᱠᱚ, ᱜᱟᱰᱟ ᱠᱚ ᱪᱮᱫ ᱠᱚ ᱢᱮᱱᱟᱜ-ᱟ ᱟᱯᱮ ᱥᱮᱫ ᱫᱚ?
ᱵᱩᱨᱩ ᱠᱚ ᱢᱮᱱᱟᱜ ᱜᱮᱭᱟ᱾ ᱵᱤᱨ-ᱵᱩᱨᱩ ᱱᱟᱹᱭ, ᱱᱟᱹᱭ ᱜᱟᱰᱟ ᱠᱚ ᱢᱮᱱᱟᱜ ᱜᱮᱭᱟ᱾
ᱟᱪᱪᱷᱟ ᱟᱪᱪᱷᱟ ᱟᱪᱶᱷᱟ᱾ ᱪᱮᱫ ᱱᱟᱹᱭ ᱢᱮᱱᱟᱜᱼᱟ ᱟᱯᱮ ᱥᱮᱫ ᱫᱚ?
ᱦᱩᱸ?
ᱟᱯᱮ ᱥᱮᱫ ᱫᱚ ᱚᱠᱟᱴᱟᱜ ᱱᱟᱹᱭ ᱢᱮᱱᱟᱜ-ᱟ?
ᱞᱟᱹᱭ ᱫᱟᱞᱤᱧ ᱱᱟᱹᱭ ᱫᱚ ᱚᱠᱟᱴᱟᱜ ᱢᱮᱱᱟᱜ-ᱟ?
ᱵᱚᱝᱜᱟ ᱱᱟᱹᱭ᱾
ᱚᱠᱟᱴᱟᱜ ᱜᱚᱝᱜᱟ ᱱᱟᱹᱭ ᱫᱚ? ᱜᱚᱝᱜᱟ ᱱᱟᱹᱭ ᱫᱚ ᱵᱟᱝ ᱟᱸᱡᱚᱢ ᱦᱩᱭ ᱟᱠᱟᱱᱟ ᱛᱚ᱾
ᱦᱮᱸ?
ᱜᱚᱝᱜᱟ ᱱᱟᱹᱭ ᱫᱚ ᱵᱟᱝ ᱟᱸᱡᱚᱢ ᱦᱩᱭᱩ ᱠᱟᱱᱟ ᱛᱚ, ᱚᱱᱟ ᱜᱮ ᱞᱟᱹᱭ ᱫᱟᱹᱞᱤᱧ ᱚᱠᱟᱴᱟᱜ ᱜᱚᱝᱜᱟ ᱱᱟᱹᱭ ᱫᱚ?
ᱡᱟᱦᱟᱸᱱᱟᱜ ᱵᱚᱲᱚ ᱱᱟᱹᱭ᱾
ᱚ ᱟᱪᱪᱷᱟ ᱟᱪᱪᱷᱟ᱾
ᱧᱩᱛᱩᱢ ᱠᱚᱫᱚ ᱵᱟᱹᱞᱤᱧ ᱵᱟᱲᱟᱭ ᱜᱮᱭᱟ ᱛᱚ ᱩᱱᱟᱹᱜ᱾
ᱟᱪᱪᱷᱟ ᱟᱪᱪᱷᱟ ᱟᱪᱪᱷᱟ ᱟᱪᱪᱷᱟ᱾ ᱞᱟᱹᱭ ᱫᱟᱹᱞᱤᱧ ᱛᱟᱦᱚᱞᱮ ᱟᱵᱤᱱᱟᱜ ᱰᱤᱥᱴᱤᱠ ᱫᱚ ᱚᱠᱟᱨᱮ?
ᱰᱤᱥᱴᱤᱠ ᱡᱷᱟᱲᱠᱷᱚᱱᱰ᱾
ᱡᱷᱟᱲᱠᱷᱚᱱᱰ?
ᱦᱩᱸ᱾
ᱟᱪᱪᱷᱟ, ᱦᱮ ᱞᱮ ᱪᱟᱠᱩᱞᱤᱭᱟ ᱫᱚ ᱛᱤᱱᱟᱹᱜ ᱡᱷᱟᱹᱞ ᱪᱟᱠ ᱠᱩᱞᱤᱭᱟ?
ᱥᱩᱨ ᱜᱮ ᱾
ᱚ ᱾ ᱟᱪᱪᱷᱟ ᱟᱪᱪᱷᱟ, ᱟᱨ ᱪᱮᱫ ᱠᱚ ᱦᱩᱭᱱᱟ ᱥᱮ ᱪᱮᱫ ᱚᱱᱛᱮ ᱨᱮᱠᱚ ᱞᱟᱹᱭ ᱵᱟᱲᱟᱭᱮᱫ ᱛᱟᱦᱮᱸ-ᱟ?
ᱟᱹᱞᱤᱧ ᱫᱚ ᱩᱱᱟᱹᱜ ᱫᱚ ᱵᱟᱹᱞᱤᱧ ᱵᱟᱲᱟᱭ ᱜᱮᱭᱟ ᱛᱟᱦᱮᱸᱱ ᱾
ᱟᱪᱪᱷᱟ ᱟᱪᱪᱷᱟ ᱟᱪᱪᱷᱟ᱾ ᱚ, ᱡᱷᱟᱲᱠᱷᱚᱸᱰ ᱫᱚ ᱚᱠᱟᱨᱮ ᱛᱟᱵᱤᱱ ᱡᱷᱟᱲᱠᱷᱚᱸᱰ ᱫᱚ?
ᱦᱩᱸ᱾
ᱡᱷᱟᱲᱠᱷᱚᱸᱰ ᱫᱚ ᱚᱠᱟᱨᱮ ᱛᱟᱵᱤᱱ? ᱡᱷᱟᱲᱠᱷᱚᱸᱰ ᱰᱤᱥᱴᱤᱠ ᱥᱮ ᱡᱷᱟᱲᱠᱷᱚᱸᱰ ᱮᱥᱴᱮᱴ ᱚᱠᱟᱴᱟᱜ?
ᱡᱲᱠᱷᱚᱸᱰ ᱮᱥᱴᱮᱴ ᱾
ᱡᱷᱟᱲᱠᱷᱚᱸᱰ ᱮᱥᱴᱮᱴ ᱾ ᱟᱨ ᱰᱤᱥᱴᱤᱠ ᱫᱚ? ᱦᱮᱞᱳ ᱾ ᱟᱸᱡᱚᱢ ᱧᱟᱢ ᱫᱟᱵᱤᱱ ᱥᱮ ᱵᱟᱝ ᱵᱟᱹᱵᱤᱱ ᱟᱸᱡᱚᱢ ᱧᱟᱢ ᱫᱟ?
ᱦᱩᱸ ᱾ ᱟᱹᱵᱤᱱᱟᱜ ᱫᱚ ᱚᱨᱠᱟᱨᱮ ᱛᱟᱵᱮᱱ ᱰᱤᱥᱴᱤᱠ?
ᱦᱮᱸ, ᱠᱷᱚᱲᱚᱜᱽᱯᱩᱨ ᱵᱮᱱ ᱟᱸᱡᱚᱢ ᱠᱟᱜ ᱠᱷᱚᱲᱚᱜᱽᱯᱩᱨ ᱾ ᱠᱷᱚᱲᱚᱜᱽᱯᱩᱨ, ᱵᱮᱝᱜᱚᱞ ᱵᱮᱝᱜᱚᱞ ᱾ ᱦᱮᱸ, ᱟᱸᱡᱚᱢ ᱠᱟᱫᱟ ᱵᱤᱱ ᱾
ᱦᱩᱸ, ᱵᱟᱦᱟ ᱢᱟᱜ ᱢᱚᱬᱮ ᱮᱱᱟ ᱯᱮ ᱥᱮ ᱵᱟᱝ?
ᱦᱮᱸ, ᱵᱟᱦᱟ ᱢᱟᱜ ᱢᱚᱬᱮ ᱠᱚ ᱦᱩᱭ ᱟᱠᱟᱱᱟ ᱾
ᱦᱩᱸ ᱾
ᱦᱮᱸ, ᱛᱚ ᱟᱯᱮ ᱯᱮ ᱵᱟᱦᱟ ᱢᱟᱜ ᱢᱚᱬᱮᱭᱮᱱᱟ ᱥᱮ ᱵᱟᱝ ᱜᱮ?
ᱦᱩᱸ ᱾
ᱟᱯᱮ ᱥᱮᱫ ᱫᱚ ᱪᱮᱫ ᱞᱮᱠᱟ ᱵᱟᱦᱟ ᱢᱚᱬᱮ ᱦᱩᱭᱩᱜ ᱜᱮᱭᱟ ᱛᱟᱦᱚᱞᱮ? ᱚᱠᱟᱞᱮᱠᱟ ᱯᱮ ᱢᱟᱜ ᱢᱚᱬᱮᱜ ᱜᱮᱭᱟ? ᱚᱠᱟᱞᱮᱠᱟ ᱯᱮ ᱢᱟᱜ ᱢᱚᱬᱮ ᱜᱮᱭᱟ ᱵᱟᱦᱟ ᱠᱚ ᱚᱠᱟ ᱞᱮᱠᱟ ᱦᱩᱭᱩᱜ ᱛᱟᱯᱮᱭᱟ?
ᱚᱱᱮ ᱦᱩᱸ ᱦᱩ ᱦᱩ ᱵᱟᱦᱟ ᱠᱚᱨᱮ ᱫᱚ ᱦᱩ ᱥᱤᱢ ᱠᱚᱞᱮ ᱵᱚᱸᱜᱟ ᱠᱚᱜᱮᱭᱟ᱾ ᱟᱨ ᱢᱟᱜ ᱢᱚᱬᱮ ᱫᱚ ᱢᱮᱨᱚᱢ᱾
ᱟᱪᱪᱷᱟ ᱟᱪᱪᱷᱟ ᱵᱟᱦᱟ ᱫᱚ ᱛᱤᱱ ᱫᱤᱱ ᱦᱩᱭᱩᱜᱼᱟ ᱟᱨ ᱢᱟᱜ ᱢᱚᱬᱮ ᱫᱚ ᱛᱤᱱ ᱫᱤᱱ ᱦᱩᱭᱩᱜ ᱛᱟᱯᱮᱭᱟ?
ᱵᱟᱦᱟ ᱦᱩᱭᱩᱜ ᱜᱮᱭᱟ ᱯᱮ ᱫᱤᱱ᱾
ᱟᱪᱪᱷᱟ ᱟᱪᱪᱷᱟ ᱯᱮ ᱫᱤᱱ ᱵᱟᱼᱼ
ᱦᱩᱸ᱾
ᱢᱟᱜ ᱢᱚᱲᱮ ᱫᱚᱼᱼ
ᱯᱮ ᱫᱤᱱ ᱜᱮ ᱚᱱᱟᱼᱼ
ᱟᱪᱪᱷᱟ ᱟᱪᱪᱷᱟ ᱟᱪᱪᱷᱟ᱾ ᱟᱨ ᱯᱚᱭᱞᱟᱼᱼ
ᱟᱯᱮᱥᱮᱱ ᱫᱚ ᱛᱟᱦᱚᱞᱮ ᱪᱮᱠᱟ ᱦᱩᱭᱩᱜ ᱜᱮᱭᱟ?
ᱦᱮᱸ ᱟᱞᱮ ᱥᱮᱫ ᱦᱚᱸ ᱚᱱᱠᱟᱜᱮ ᱯᱮ ᱫᱤᱱ ᱜᱮ ᱦᱩᱭᱩᱜ ᱜᱮᱭᱟ᱾ ᱩᱢ ᱢᱟᱦ ᱥᱟᱹᱨᱫᱤ ᱛᱟᱯᱚᱨ ᱵᱟᱥᱠᱮ ᱟᱯᱮᱥᱮᱫ ᱫᱚ ᱪᱮᱫ?
ᱦᱮᱸ ᱦᱮᱸ᱾ ᱚᱱᱠᱟ ᱜᱮ ᱟᱞᱮ ᱩᱢ ᱥᱟᱹᱨᱫᱤ ᱢᱟᱦᱟ ᱟᱨ ᱵᱟᱥᱠᱮ᱾
ᱟᱪᱪᱷᱟ ᱟᱪᱪᱷᱟ ᱟᱪᱪᱷᱟ᱾ ᱛᱟᱦᱚᱞᱮ ᱵᱟᱦᱟ ᱠᱚ ᱤᱭᱟᱹ ᱥᱟᱠᱨᱟᱹᱛ ᱠᱚ ᱥᱚᱦᱨᱟᱹᱭ ᱠᱚ ᱚᱠᱟᱞᱮᱠᱟ ᱦᱩᱭᱩᱜ ᱜᱮᱭᱟ? ᱥᱟᱠᱨᱟᱛ ᱠᱚ ᱥᱚᱦᱨᱟᱹᱭ ᱠᱚ ᱚᱠᱟᱮᱠᱟ ᱯᱮ ᱢᱟᱱᱟᱣ ᱜᱮᱭᱟ ᱟᱯᱮ ᱫᱚ? ᱞᱟᱹᱭᱫᱤᱧ ᱨᱚᱲ ᱟᱸᱡᱚᱢᱚᱜ ᱠᱟᱱᱟ ᱥᱮ ᱵᱟᱝ ᱜᱮ? ᱦᱮᱞᱳᱼᱼ ᱦᱮᱞᱳ᱾ ᱨᱚᱲ ᱠᱚ ᱟᱸᱡᱚᱢᱚᱜ ᱠᱟᱱᱟ᱾ ᱦᱮᱞᱳ᱾ ᱞᱟᱹᱭ ᱫᱟᱞᱤᱧ ᱨᱚᱲ ᱵᱤᱱ ᱟᱸᱡᱚᱢ ᱮᱫᱟ ᱥᱮ ᱵᱟᱝᱜᱮ? ᱦᱮᱞᱳᱣ᱾ ᱡᱟᱦᱟᱱᱟᱜ ᱞᱟᱹᱭ ᱵᱤᱱ ᱚᱱᱠᱟ ᱫᱚ ᱟᱞᱚᱵᱤᱱ ᱥᱟᱵ ᱫᱚᱦᱚ ᱠᱟᱜ-ᱟ᱾ ᱡᱟᱦᱟᱱᱟᱜ ᱨᱚᱲ ᱦᱩᱭᱩᱜᱼᱟ ᱟᱥᱮ, ᱦᱮᱞᱳᱣ᱾ ᱱᱮᱴᱚᱣᱟᱨᱠ ᱠᱚ ᱵᱟᱭ ᱧᱟᱢᱮᱫ ᱛᱟᱹᱵᱤᱱᱟ ᱠᱟᱹᱴᱤᱡ ᱵᱟᱭᱨᱮ ᱥᱮᱫ ᱵᱟᱠᱷᱟᱱ ᱪᱟᱞᱟᱜ ᱵᱤᱱ᱾